ᱦᱩᱸ ᱡᱚᱦᱟᱨ ᱜᱮ ᱜᱚᱝᱠᱮ᱾
ᱦᱟᱸ ᱡᱚᱦᱟᱨ ᱜᱮ᱾
ᱱᱟᱯᱟᱭ ᱜᱮᱭᱟᱵᱤᱱ?
ᱦᱮᱸ ᱜᱚᱢᱠᱮ ᱱᱟᱯᱟᱭ ᱜᱮᱭᱟᱞᱤᱧ᱾
ᱟᱹᱵᱤᱱ?
ᱟᱞᱤᱧ, ᱟᱞᱤᱧ ᱦᱚᱸ ᱱᱟᱯᱟᱭ ᱜᱮ᱾
ᱟᱪᱪᱷᱟ ᱡᱚᱛᱚ ᱠᱚ ᱚᱲᱟᱜ ᱠᱚᱨᱮ ᱱᱟᱯᱟᱭ ᱵᱟᱲᱟ ᱜᱮ?
ᱦᱮᱸ ᱱᱟᱯᱟᱭ ᱜᱮᱭᱟ ᱠᱚ ᱟᱹᱵᱤᱱ ᱫᱚ ᱚᱲᱟᱜ ᱠᱷᱚᱲ ᱚᱲᱟᱜ ᱠᱚᱨᱮᱡ ᱫᱚ?
ᱦᱮᱸ ᱟᱹᱞᱤᱧ ᱦᱚᱸ ᱱᱟᱯᱟᱭ ᱜᱮ ᱮᱠᱷᱚᱱ ᱫᱚ᱾
ᱛᱟᱦᱚᱞᱮ ᱠᱟᱢᱤ ᱠᱚ ᱜᱚᱝᱠᱮ ᱪᱮᱫ ᱠᱚᱵᱚᱱ ᱵᱟᱲᱟᱭᱮᱫ ᱜᱮᱭᱟ?
ᱦᱩᱸ ᱠᱟᱹᱢᱤ ᱠᱚ ᱱᱮ ᱱᱮᱛᱟᱨ ᱛᱷᱚ ᱟᱥᱟᱲ ᱵᱚᱸᱜᱟ ᱫᱤᱱ᱾
ᱦᱳᱭ
ᱦᱮᱸ ᱱᱮᱛᱟᱨ ᱫᱚ ᱠᱷᱮᱛ ᱵᱟᱹᱫ ᱨᱮᱜᱮ ᱠᱟᱹᱢᱤ ᱫᱚ ᱟᱨᱠᱤ᱾ ᱦᱮᱸ
ᱟᱪᱪᱷᱟ
ᱛᱟᱦᱞᱮ ᱨᱚᱦᱚᱭ ᱠᱚ ᱯᱩᱨᱟᱹᱣ ᱵᱟᱲᱟᱭᱮᱱᱟ ᱥᱮ ᱟᱹᱣᱨᱤ?
ᱨᱚᱦᱟᱭ ᱠᱚᱫᱚ ᱟᱹᱣᱨᱤ ᱯᱩᱨᱟᱹᱜᱼᱟ, ᱦᱮᱱᱟᱜ ᱦᱟᱛᱟᱲ ᱠᱟᱜ ᱜᱮᱭᱟ᱾ ᱢᱟᱱᱮ ᱱᱚᱜᱚᱭ ᱪᱟᱞᱟᱜ ᱠᱟᱱᱟ ᱟᱨᱠᱤ᱾
ᱱᱚᱛᱮ ᱢᱟ ᱜᱚᱝᱠᱮ ᱟᱹᱣᱨᱤᱭᱟᱜ᱾
ᱦᱮᱸ
ᱱᱚᱛᱮ ᱢᱟ ᱜᱚᱝᱠᱮ ᱞᱟᱹᱭᱮᱫ ᱟᱹᱧ ᱟᱹᱣᱨᱤᱭᱟᱜ ᱚᱱᱠᱟ ᱞᱮᱠᱟ ᱢᱟ᱾
ᱚ
ᱫᱟᱜ ᱡᱟᱹᱲᱤ ᱠᱚ
ᱦᱮᱸ ᱱᱚᱛᱮ ᱦᱚᱸ ᱫᱟᱜ ᱡᱟᱹᱲᱤ ᱫᱚ ᱚᱱᱠᱟ ᱞᱮᱠᱟ ᱫᱚ ᱵᱟᱹᱱᱩᱜᱼᱟ᱾ ᱦᱮᱸ ᱟᱨ ᱡᱩᱫᱤ ᱦᱚᱸ ᱡᱟᱦᱟᱸ ᱛᱤᱱ ᱫᱟᱜ ᱫᱟᱭ ᱫᱤᱱᱴᱟᱨᱮ ᱢᱤᱫ ᱫᱷᱟᱣ ᱵᱟᱨᱫᱷᱟ ᱠᱟᱛᱮᱜ ᱚᱱᱟᱦᱚᱸ ᱠᱤᱱᱛᱩ ᱥᱮ ᱨᱚᱠᱚᱢ ᱢᱟᱱᱮ ᱠᱟᱹᱢᱤ ᱨᱮᱫᱚ ᱵᱟᱝ ᱞᱟᱜᱟᱜ ᱠᱟᱱᱟ᱾
ᱟᱪᱪᱷᱟᱼᱟᱪᱪᱷᱟ ᱱᱚ
ᱦᱮᱸ ᱦᱮᱸ᱾
ᱱᱤᱝᱠᱟᱹ ᱟᱨ
ᱦᱩᱸ᱾
ᱥᱮᱨ ᱥᱮᱨᱢᱟ ᱫᱟᱜ ᱪᱷᱟᱬᱟ ᱛᱚᱢᱟ ᱵᱟᱝ ᱦᱩᱭᱩᱜ ᱱᱚᱛᱮ ᱢᱟ᱾
ᱦᱩᱸ᱾ ᱛᱟᱦᱞᱮ ᱥᱮᱨᱢᱟ ᱫᱟᱜ ᱟᱥᱟ ᱠᱟᱱ ᱜᱮ ᱡᱟᱞᱟᱭᱟ᱾
ᱦᱳᱭ᱾
ᱦᱩᱸ ᱢᱤᱱᱤ ᱠᱚ ᱵᱟᱝ ᱦᱩᱭᱩᱜ ᱛᱟᱯᱮᱭᱟ?
ᱵᱟᱝ ᱜᱚᱝᱠᱮ ᱢᱤᱱᱤ ᱠᱚ ᱱᱚᱛᱮ ᱥᱩᱵᱤᱫᱟ ᱥᱮ ᱤᱱᱠᱟᱹ ᱠᱮᱱᱮᱞ ᱠᱚ ᱥᱩᱵᱤᱛᱟ ᱢᱟ ᱵᱟᱹᱱᱩᱜ ᱜᱮ᱾
ᱦᱩᱸ᱾ ᱟᱯᱮ ᱫᱚ ᱛᱟᱦᱚᱞᱮ ᱟᱯᱮ ᱫᱚ ᱟᱹᱴᱭᱟᱹᱲ ᱦᱟᱥᱟ ᱥᱮ ᱤᱭᱟᱹ ᱱᱚᱝᱠᱟ ᱫᱷᱤᱨᱤ?
ᱜᱚᱢᱠᱮ ᱟᱞᱮ ᱫᱚ ᱫᱷᱤᱨᱤ ᱦᱟᱥᱟ ᱜᱚᱢᱠᱮ᱾
ᱫᱷᱤᱨᱤ ᱦᱟᱥᱟ ᱚᱱᱟ ᱛᱮᱜᱮ ᱢᱟ ᱟᱨ ᱩᱱᱟᱹᱜ ᱪᱷᱟᱹᱲ ᱢᱟ ᱫᱟᱜ ᱦᱚᱸ ᱵᱟᱝ ᱛᱤᱸᱜᱩ ᱜᱚᱫᱚᱜ ᱜᱮ ᱡᱟᱹᱥᱛᱤ ᱧᱚᱜ ᱵᱟᱭ ᱫᱟᱜ ᱞᱮᱠᱷᱟᱡ᱾
ᱦᱩᱸ᱾ ᱟᱫᱚ ᱫᱷᱤᱨᱤ ᱨᱮᱫᱚ ᱫᱷᱤᱨᱤ ᱨᱮᱫᱚ ᱢᱤᱫᱴᱟᱝ ᱚᱱᱮ ᱵᱳᱨᱤᱝ ᱠᱚ ᱵᱟᱝ ᱜᱟᱱᱚᱜ ᱛᱟᱯᱮᱭᱟ ᱛᱚ ᱚᱱᱟ ᱦᱩᱭᱩᱜ ᱠᱟᱱᱟ ᱡᱟᱞᱟ ᱫᱚ᱾
ᱦᱳᱭ ᱦᱳᱭ᱾
ᱦᱩᱸ᱾ ᱟᱞᱮ ᱥᱮᱫ ᱫᱚ ᱫᱷᱤᱨᱤ ᱡᱟᱭᱜᱟ ᱫᱚ ᱵᱟᱝ ᱠᱟᱱᱟ ᱵᱟᱹᱞᱤ᱾ ᱦᱮᱸ ᱵᱟᱹᱞᱤ ᱦᱟᱥᱟ ᱠᱟᱱᱟ ᱡᱟᱦᱟᱸ ᱴᱷᱮᱱ ᱜᱮᱵᱤᱱ ᱢᱚᱱᱮᱭᱟ᱾ ᱦᱮᱸ ᱚᱸᱰᱮ ᱜᱮ ᱦᱮᱸ ᱚᱸᱰᱮ ᱜᱮᱵᱤᱱ ᱢᱤᱱᱤ ᱵᱤᱱ ᱵᱮᱱᱟᱣ ᱫᱟᱲᱮᱭᱟᱜᱼᱟ ᱟᱨᱠᱤ᱾
ᱟᱪᱪᱷᱟ ᱾
ᱢᱟᱱᱮ ᱪᱟᱥ ᱪᱟᱥ ᱨᱮᱱᱟᱜ ᱫᱚ ᱠᱚᱱᱳ ᱚᱥᱩᱵᱤᱫᱟ ᱵᱟᱝ ᱦᱩᱭᱩᱜ ᱜᱮᱭᱟ ᱵᱟᱝ?
ᱦᱩᱸᱦᱩᱸ᱾
ᱛᱟᱦᱞᱮ ᱜᱚᱢᱠᱮ ᱵᱟᱨᱚ ᱢᱟᱥ ᱜᱮ ᱪᱟᱥ ᱫᱚ ᱵᱟᱝ?
ᱦᱩᱸ ᱦᱮᱸ᱾
ᱟᱪᱪᱷᱟ ᱟᱪᱪᱷᱟ᱾ ᱱᱚᱛᱮ ᱢᱟ ᱜᱚᱝᱠᱮ ᱚᱱᱠᱟ ᱞᱮᱠᱟ ᱠᱚᱱᱳ ᱤᱭᱟᱹ ᱫᱚ ᱵᱟᱹᱱᱩᱜ ᱜᱮᱭᱟ ᱥᱩᱵᱤᱫᱟ ᱫᱚ᱾
ᱦᱮᱸ ᱟᱞᱮᱭᱟᱜ ᱫᱚ ᱟᱞᱮ ᱫᱚ ᱢᱟᱱᱮ ᱡᱤᱨᱟᱹᱣ ᱜᱮ ᱵᱟᱹᱱᱩᱜ ᱛᱟᱞᱮᱭᱟ᱾
ᱟᱪᱪᱷᱟ ᱟᱪᱪᱷᱟ ᱥᱚᱵ ᱫᱤᱱ ᱜᱮ᱾
ᱦᱮᱸ ᱚᱠᱟ ᱵᱚᱨᱥᱟ ᱚᱠᱟ ᱫᱷᱚᱨᱚᱱ ᱦᱮ ᱟᱞᱮᱭᱟᱜ ᱫᱚ᱾ ᱵᱟᱹᱱᱩᱜᱼᱟ ᱦᱚᱸᱜᱼᱚᱭ ᱥᱟᱵ ᱠᱟᱜ ᱵᱤᱱ ᱦᱚᱜᱚᱭ ᱟᱥᱟᱲ ᱵᱚᱸᱜᱟ ᱠᱷᱚᱱ ᱜᱮᱞᱤᱧ ᱞᱟᱹᱭᱟ ᱵᱤᱱ ᱠᱟᱱᱟ ᱢᱟᱱᱮ ᱱᱤᱛᱚᱜ ᱫᱚ ᱡᱮᱢᱚᱱ ᱦᱳᱲᱳ ᱨᱚᱦᱚᱭ ᱦᱳᱭᱳᱜ ᱠᱟᱱᱟ ᱾
ᱦᱳᱭ ᱾
ᱦᱮᱸ ᱦᱮᱸ ᱾ ᱛᱟᱯᱚᱨᱮ ᱚᱱᱟ ᱦᱳᱲᱳ ᱤᱨᱚᱜᱼᱟ ᱦᱮᱸ ᱤᱨ ᱞᱮᱠᱷᱟᱡ ᱜᱮ ᱮᱵᱟᱨ ᱟᱞᱩ ᱠᱚ ᱦᱮᱱᱟᱜᱼᱟ ᱛᱩᱲᱤ ᱠᱚ ᱢᱮᱱᱟᱜᱼᱟ ᱜᱩᱦᱩᱢ ᱠᱚ ᱢᱮᱱᱟᱜᱼᱟ ᱾
ᱟᱪᱪᱷᱟ ᱟᱪᱪᱷᱟ ᱢᱱᱟᱮ ᱤᱱᱠᱟᱹ ᱞᱮᱠᱟ ᱢᱟᱱᱮ ᱯᱷᱟᱸᱠᱟ ᱫᱚ ᱠᱷᱮᱛ ᱫᱚ ᱵᱟᱝ ᱛᱟᱦᱮᱱ ᱜᱮᱭᱟ ᱵᱟᱝ?
ᱦᱩᱸ ᱦᱩᱸ ᱛᱟᱨᱯᱚᱨᱮ ᱟᱨ ᱚᱱᱟᱠᱚ ᱟᱹᱞᱩ ᱜᱩᱦᱩᱢ ᱛᱩᱲᱤ ᱦᱳᱭ ᱞᱮᱱᱠᱷᱟᱱ ᱜᱮ ᱟᱫᱚ ᱟᱹᱞᱩ ᱠᱷᱮᱛ ᱠᱚᱨᱮᱫ ᱫᱚ ᱟᱨᱚ ᱟᱨᱚ ᱠᱷᱚᱥᱞᱟ ᱞᱮ ᱮᱨᱟ ᱾
ᱟᱪᱪᱷᱟ ᱾
ᱦᱩᱸ ᱟᱨ ᱵᱟᱹᱭᱦᱟᱹᱲ ᱥᱮᱫ ᱟᱨ ᱡᱟᱜᱮ ᱵᱟᱹᱭᱦᱟᱹᱲ ᱵᱟᱹᱭᱦᱟᱹᱲ ᱦᱟᱥᱟ ᱠᱚᱫᱚ ᱚᱱᱟ ᱠᱚᱫᱚ ᱟᱨᱚ ᱦᱩᱲᱩ ᱨᱚᱦᱚᱭ ᱦᱩᱭᱩᱜᱼᱟ ᱾
ᱟᱪᱪᱷᱟ ᱢᱟᱱᱮ ᱠᱷᱮᱛ ᱢᱟ ᱤᱱᱠᱟᱹ ᱞᱮᱠᱟ ᱡᱮ ᱯᱷᱤᱨᱤ ᱫᱚ ᱵᱟᱝ ᱛᱟᱦᱮᱱ ᱜᱮᱭᱟ᱾
ᱦᱩᱸ ᱠᱷᱮᱛ ᱠᱷᱮᱛ ᱫᱚ ᱯᱷᱤᱨᱤ ᱵᱟᱝ ᱛᱟᱦᱮᱸᱱᱟ᱾ ᱥᱩᱫᱩ ᱚᱱᱟ ᱯᱤᱪᱷᱟᱨᱮ ᱠᱷᱟᱴᱟᱣ ᱫᱟᱲᱮᱭᱟᱜ ᱠᱷᱟᱱ ᱜᱮ ᱜᱟᱱᱚᱜᱼᱟ᱾
ᱟᱪᱪᱷᱟ ᱱᱤᱛᱚᱜ ᱱᱚᱝᱠᱟ ᱱᱚᱱᱛᱮ ᱢᱟ ᱜᱚᱝᱠᱮ ᱤᱝᱠᱟᱹ ᱞᱮᱠᱟ ᱦᱤᱛᱳ ᱫᱟᱜ ᱪᱷᱟᱲᱟ ᱢᱟ ᱜᱚᱝᱠᱮ
ᱦᱳᱭ ᱦᱩᱸ ᱫᱟᱜ ᱫᱚ ᱞᱟᱦᱟ ᱛᱮᱜᱮ ᱫᱚᱨᱠᱟᱨ ᱾ ᱵᱟᱝ ᱫᱟᱜ ᱫᱟᱜ ᱪᱷᱟᱲᱟ ᱜᱮ ᱪᱮᱫ ᱦᱚᱸ ᱵᱟᱝ ᱦᱩᱭᱩᱜᱼᱟ ᱾
ᱦᱳᱭ ᱚᱱᱟ ᱛᱮᱜᱮ ᱢᱟ ᱟᱫᱚ ᱢᱟ ᱟᱫᱚ ᱪᱟᱥ ᱵᱟᱲᱟ ᱢᱟ ᱵᱟᱝ ᱦᱩᱭᱩᱜ ᱜᱮ᱾
ᱦᱩᱸ ᱾ ᱟᱨ ᱚᱱᱟ ᱥᱟᱶ ᱥᱚᱵᱡᱤ ᱛᱚ ᱦᱮᱱᱟᱜ ᱜᱮᱭᱟ ᱵᱟᱨᱚ ᱢᱟᱥ ᱾
ᱟᱪᱪᱷᱟ ᱾
ᱦᱩᱸ ᱦᱚᱸᱭ ᱱᱤᱛᱚᱜ ᱵᱚᱨᱥᱟ ᱨᱮᱦᱚᱸ ᱠᱷᱟᱨᱞᱟ ᱨᱚᱦᱚᱭᱜᱼᱟ᱾ ᱟᱨ ᱫᱷᱚᱨᱚᱱ ᱨᱮᱦᱚᱸ ᱫᱷᱚᱨᱚᱱ ᱠᱟᱞᱞᱟ ᱨᱚᱦᱚᱭᱜᱼᱟ᱾ ᱦᱩᱸ ᱾ ᱟᱨ ᱟᱨ ᱠᱩᱫᱽᱨᱤ ᱫᱚ ᱥᱟᱵ ᱠᱟᱜ ᱵᱤᱱ ᱦᱩᱸ ᱱᱤᱛᱚᱜ ᱫᱚ ᱥᱟᱵ ᱠᱟᱜ ᱵᱤᱱ ᱠᱩᱫᱽᱨᱤ ᱡᱩᱫᱤ ᱡᱟᱦᱟᱸ ᱠᱚ ᱨᱚᱦᱚᱭ ᱢᱮᱱᱟᱜᱼᱟ ᱦᱮᱸ ᱚᱱᱟ ᱠᱩᱸ ᱠᱩᱸᱫᱽᱨᱤ ᱚᱱᱟᱮ ᱟᱴ ᱢᱟᱥ ᱦᱟᱹᱵᱤᱡ ᱡᱚᱜᱼᱟ᱾
ᱟᱪᱪᱷᱟ ᱟᱪᱪᱷᱟ ᱾
ᱢᱤᱫ ᱫᱷᱟᱣ ᱵᱤᱱ ᱨᱚᱦᱚᱭ ᱞᱮᱠᱷᱟᱱ ᱟᱴ ᱢᱟᱥ ᱦᱮᱸ ᱟᱫᱚ ᱟᱹᱵᱤᱱ ᱫᱚ ᱥᱩᱫᱷᱩ ᱚᱱᱮ ᱛᱮᱡ ᱮᱢᱟᱜ ᱵᱤᱱ ᱵᱤᱥ ᱮᱢᱟᱜ ᱵᱤᱱ ᱟᱨ ᱜᱚᱫ ᱵᱤᱱ᱾ ᱦᱮᱸ ᱟᱴ ᱢᱟᱥ ᱟᱨ ᱡᱤᱢᱚᱱ ᱚᱱᱟ ᱠᱟᱞᱞᱟ ᱠᱚ ᱦᱮᱸ ᱚᱱᱮ ᱠᱟᱞᱞᱟ ᱠᱚᱫᱚ ᱳᱭ ᱟᱲᱟᱭ ᱛᱤᱥ ᱟᱲᱟᱭ ᱛᱤᱱ ᱢᱟᱥ ᱠᱷᱟᱱ ᱜᱮ ᱡᱚᱭᱮᱱᱟ ᱡᱚᱭᱮᱱᱟ ᱪᱟᱵᱟᱭᱮᱱᱟ᱾
ᱟᱪᱪᱷᱟ ᱮᱱᱠᱷᱟᱱ ᱱᱤᱛᱚᱜ ᱢᱟ ᱠᱩᱫᱽᱨᱤ ᱵᱮᱱ ᱨᱚᱦᱚᱭ ᱠᱟᱜᱼᱟ ᱩᱰᱩᱠᱚᱜ ᱠᱟᱱ ᱜᱮᱭᱟ ᱥᱮ ᱵᱟᱝ?
ᱦᱩᱸ ᱦᱮᱸ ᱠᱩᱸᱫᱽᱨᱤ ᱩᱰᱩᱠᱚᱜ ᱠᱟᱱᱟ᱾
ᱟᱨ ᱢᱟ ᱛᱤᱱᱟᱹᱜ ᱜᱟᱱ ᱵᱮᱱ ᱨᱚᱦᱚᱭ ᱟᱠᱟᱜᱼᱟ?
ᱳᱭ ᱳᱭ ᱠᱟᱴᱷᱟ ᱫᱚᱥᱮᱠ ᱜᱟᱱ ᱦᱮᱱᱟᱜᱼᱟ᱾
ᱟᱪᱪᱷᱟ ᱛᱤᱱᱟᱹᱜ ᱛᱤᱱᱟᱹᱜ ᱠᱟᱛᱮ ᱩᱰᱩᱠᱚᱜ ᱠᱟᱱᱟ?
ᱦᱩᱸ ᱳᱭ ᱳᱭ ᱯᱚᱧᱪᱟᱥ ᱥᱟᱴ ᱠᱤᱞᱳ ᱜᱟᱱ᱾
ᱟᱪᱪᱷᱟ᱾
ᱦᱩᱸ᱾
ᱪᱮᱫ ᱞᱮᱠᱟ ᱱᱤᱛᱚᱜ ᱵᱮᱱ ᱧᱟᱢ ᱮᱫᱟ ᱢᱟᱨᱠᱮᱴ?
ᱦᱩᱸ ᱳᱭ ᱦᱚᱞᱟ ᱢᱟᱫᱷᱮᱨ ᱛᱟᱦᱮᱸ ᱠᱟᱱᱟ ᱪᱷᱟᱵᱵᱤᱥ ᱴᱟᱠᱟ᱾
ᱟᱪᱪᱷᱟ᱾
ᱦᱩᱸ ᱟᱫᱚ ᱚᱱᱟ ᱫᱚ ᱟᱫᱚ ᱟᱬᱜᱚ ᱨᱟᱠᱟᱵ ᱟᱛᱚ ᱛᱮᱦᱮᱧᱟᱜ ᱵᱟᱡᱟᱨ ᱫᱚ ᱦᱟᱸᱜ ᱠᱷᱟᱱ ᱵᱟᱹᱞᱤᱧ ᱪᱟᱞᱟᱣ ᱟᱠᱟᱱᱟ᱾ ᱦᱩᱸ ᱟᱫᱚ ᱦᱳᱭ ᱩᱸ ᱦᱩᱸ᱾ ᱛᱟᱦᱞᱮ ᱟᱫᱚ ᱚᱱᱮ ᱟᱬᱜᱳ ᱨᱟᱠᱟᱵ ᱦᱩᱸ ᱚᱠᱟ ᱦᱤᱞᱳᱜ ᱚᱠᱟ ᱨᱚᱠᱚᱢ ᱦᱩᱭᱩᱜᱼᱟ ᱚᱱᱟ ᱦᱮᱸ ᱟᱨ ᱵᱟᱠᱷᱟᱱ ᱮᱴᱟᱜ ᱮᱴᱟᱜ ᱟᱨ ᱵᱟᱠᱷᱟᱱ ᱮᱴᱟᱜ ᱮᱴᱟᱜ ᱥᱮᱨᱢᱟ ᱞᱮ ᱨᱚᱦᱚᱭ ᱟᱠᱟᱫᱟ ᱦᱮᱸ ᱮᱴᱟᱜ ᱮᱴᱟᱜ ᱥᱮᱨᱢᱟ ᱳᱭ ᱯᱚᱧᱪᱟᱥ ᱯᱚᱭᱥᱟ᱾ ᱦᱮᱸ ᱳᱭ ᱢᱤᱫ ᱴᱟᱠᱟ ᱦᱩᱸ ᱦᱮᱸ ᱰᱮᱴ ᱴᱟᱠᱟ ᱦᱚᱜᱼᱚ ᱱᱤᱝ ᱟᱨ ᱵᱟᱝᱠᱷᱟᱱ ᱫᱚ ᱵᱚᱥᱛᱟ ᱪᱩᱠᱛᱤ ᱡᱟ ᱫᱚᱥ ᱟᱫᱚ ᱩᱸᱦ ᱫᱚᱠᱟᱱ ᱫᱟᱨᱮ ᱞᱟᱹᱭᱟ ᱟᱫᱚ ᱪᱮᱫ? ᱩᱸᱦ ᱫᱳ ᱫᱚᱥ ᱴᱟᱠᱟ ᱜᱟᱱ ᱤᱧ ᱮᱢᱟᱢ ᱠᱟᱱᱟ ᱦᱟᱱᱟ ᱩᱵ ᱜᱤᱰᱤ ᱦᱚᱴᱚᱠᱟᱜ ᱢᱮ ᱾
ᱦᱳᱭ ᱦᱳᱭ ᱟᱫᱚ ᱪᱤᱠᱟᱹᱭᱟᱵᱤᱱ ᱨᱚᱦᱚᱭ ᱠᱟᱜ ᱨᱮᱫᱚ
ᱦᱩᱸ᱾
ᱥᱮ ᱜᱤᱲᱤ ᱠᱟᱜᱼᱟ ᱵᱮᱱ ᱠᱤ ᱦᱚᱲ ᱦᱚᱲ ᱜᱮᱠᱚ ᱡᱚᱢ ᱦᱚᱪᱚ ᱱᱤᱡ
ᱦᱩᱸ᱾ ᱱᱚᱝᱠᱟ ᱦᱚᱸ ᱱᱚᱝᱠᱟ ᱦᱚᱸ ᱞᱟᱦᱟ ᱠᱚᱭᱮᱠ ᱵᱚᱨᱥᱚ ᱫᱚ ᱚᱱᱠᱟ ᱮᱢ ᱦᱩᱭ ᱟᱠᱟᱱᱟ᱾ ᱦᱩᱸ ᱟᱴᱷᱱᱟ ᱠᱤᱡᱤ ᱢᱤᱫ ᱴᱟᱠᱟ ᱠᱤᱡᱤ ᱰᱮᱴ ᱴᱟᱠᱟ ᱠᱤᱡᱤ ᱤᱱᱠᱟ᱾ ᱦᱩᱸ ᱦᱩᱸ ᱟᱨ ᱱᱮᱥ ᱫᱚ ᱱᱮᱥ ᱫᱚ ᱵᱷᱟᱹᱜᱤ ᱜᱮᱭᱟ ᱫᱟᱢ ᱫᱚ ᱾ ᱦᱩᱸ ᱞᱟᱦᱟ ᱛᱮ ᱛᱟᱦᱮᱸ ᱠᱟᱱ ᱫᱚᱥ ᱵᱟᱨᱚ ᱴᱟᱠᱟ᱾ ᱛᱟᱯᱚᱨ ᱟᱥᱛᱮ ᱟᱥᱛᱮ ᱛᱮ ᱫᱷᱟᱯᱮ ᱫᱷᱟᱯᱮ ᱨᱟᱠᱟᱵ ᱮᱱᱟ ᱾ ᱦᱮᱸ ᱱᱤᱭᱟᱹᱴᱟᱜ ᱵᱟᱨᱯᱮ ᱫᱤᱱ ᱫᱚ ᱯᱚᱸᱪᱤᱥ ᱪᱷᱟᱵᱵᱤᱥ ᱴᱟᱠᱟ ᱠᱟᱛᱮ ᱦᱩᱭᱩᱜ ᱠᱟᱱᱟ᱾ ᱦᱩᱸ᱾
ᱜᱚᱝᱠᱮ ᱢᱟ ᱱᱤᱝᱠᱟᱹ ᱟᱨ ᱤᱭᱟᱹ ᱠᱚᱫᱚ ᱵᱟᱝ ᱦᱩᱭᱩᱜ ᱠᱟᱱ ᱜᱮᱭᱟ ᱚᱱᱟ ᱪᱮᱫ ᱵᱮᱱ ᱞᱟᱹᱭ ᱠᱮᱫᱟ ᱠᱟᱞᱞᱟ ᱥᱮ ᱪᱮᱫ ᱵᱮᱱ ᱞᱟᱹᱭ ᱠᱮᱫᱟ?
ᱠᱟᱞᱞᱟ ᱫᱚ ᱦᱮᱸ ᱮ ᱨᱚᱦᱚᱭ ᱦᱩᱭᱩᱜ ᱠᱟᱱᱟ ᱾
ᱟᱪᱪᱷᱟ ᱟᱪᱪᱷᱟ ᱾
ᱦᱩᱸ ᱠᱟᱞᱞᱟ ᱫᱚ ᱮᱠᱷᱚᱱ ᱫᱮᱨᱤᱜᱼᱟ ᱦᱩᱸ ᱾
ᱟᱨ ᱱᱤᱝᱠᱟᱹ ᱜᱚᱝᱠᱮ ᱟᱨ ᱤᱝᱠᱟᱹ ᱯᱚᱴᱚᱞ ᱯᱷᱚᱴᱚᱞ ᱠᱚ ᱦᱩᱸ ᱚᱱᱛᱮ ᱢᱟ ᱦᱩᱭᱩᱜ ᱜᱮᱭᱟ ᱚᱱᱟ ᱠᱚ ᱵᱟᱵᱮᱱ ᱨᱚᱦᱚᱭ ᱠᱟᱜ ᱜᱮᱭᱟ?
ᱱᱚᱣᱟ ᱯᱚᱴᱚᱞ ᱫᱚ ᱟᱹᱞᱤᱧ ᱫᱚ ᱵᱟᱹᱞᱤᱧ ᱨᱚᱦᱚᱭ ᱠᱮᱫᱟ ᱦᱩᱸ ᱦᱚᱸ ᱮ ᱟᱨᱚ ᱮᱴᱟᱜ ᱮᱴᱟᱜ ᱢᱤᱫ ᱵᱟᱨ ᱪᱟᱥᱤ ᱠᱚ ᱨᱚᱦᱚᱭ ᱠᱟᱫᱟ ᱾
ᱟᱪᱪᱷᱟ᱾
ᱦᱩᱸ ᱟᱞᱤᱧ ᱫᱚ ᱵᱟᱹᱞᱤᱧ ᱨᱚᱦᱚᱭ ᱟᱠᱟᱫᱟ ᱟᱨ ᱯᱚᱴᱚᱞ ᱫᱚ ᱦᱩᱸ ᱞᱮᱭᱟᱠᱚ ᱡᱚᱛᱚ ᱦᱚᱲ ᱫᱚ ᱵᱟᱝ ᱵᱟᱝ ᱪᱟᱞᱟᱜᱼᱟ ᱯᱳᱴᱳᱞ ᱨᱚᱦᱚᱭ ᱫᱚ
ᱟᱪ ᱟᱪᱪᱷᱟ ᱟᱪᱪᱷᱟ᱾
ᱦᱩᱸ ᱢᱟ ᱛᱟᱦᱞᱮ ᱤᱱᱟᱹ ᱠᱷᱟᱹᱛᱤᱨ ᱜᱮ ᱟᱹᱞᱤᱧ ᱫᱚ ᱵᱟᱹᱞᱤᱧ ᱨᱚᱦᱚᱭ ᱠᱟᱫᱟ ᱾
ᱟᱪᱪᱷᱟ᱾
ᱡᱚᱛᱚ ᱦᱚᱲᱟᱜ ᱵᱟᱝ ᱪᱟᱞᱟᱜ ᱦᱚᱛᱮᱫ ᱛᱮ ᱚᱱᱟ ᱠᱚᱫᱚ ᱚᱱᱟ ᱫᱚ ᱵᱟᱝ ᱨᱚᱦᱚᱭ ᱦᱩᱭ ᱠᱟᱱᱟ ᱾
ᱦᱳᱭ ᱦᱳᱭ ᱵᱟᱝ ᱪᱟᱞᱟᱜ ᱠᱷᱟᱱ ᱫᱚ ᱟᱫᱚ ᱨᱚᱦᱚᱭ ᱢᱟ ᱵᱟᱝ ᱜᱟᱱᱚᱜ
ᱦᱩᱸ
ᱱᱚᱣᱟ ᱚᱱᱟ ᱠᱚᱢᱟ ᱟᱨ ᱤᱱᱠᱟᱹ ᱵᱮᱸᱜᱟᱲ ᱢᱟᱹᱨᱤᱪ ᱠᱚ ᱵᱟᱵᱮᱱ ᱨᱚᱦᱚᱭ ᱠᱟᱜ ᱜᱮᱭᱟ
ᱦᱩᱸ ᱵᱮᱸᱜᱟᱲ ᱢᱟᱹᱨᱤᱪ ᱦᱮᱸ ᱵᱮᱸᱜᱟᱲ ᱢᱟᱹᱨᱤᱪ ᱫᱚ ᱩᱱᱟᱹᱜ ᱮᱠᱴᱟ ᱫᱚ ᱤᱭᱟᱹ ᱢᱟᱱᱮ ᱟᱥᱟᱭᱮᱜ-ᱟ ᱞᱮ ᱮᱱᱟᱨᱡᱤ ᱵᱟᱹᱱᱩᱜ-ᱟ ᱟᱨᱠᱤ ᱾
ᱟᱪᱪᱷᱟ ᱟᱪᱪᱷᱟ ᱟᱨ ᱢᱮᱱᱫᱟ ᱞᱤᱧ ᱚᱱᱟ ᱮᱴᱟᱜ ᱨᱮᱭᱟᱜ ᱫᱚ ᱫᱟᱢ ᱠᱚᱢ ᱜᱚᱫᱚᱜᱼᱟ ᱠᱤᱱᱛᱩ ᱚᱱᱟ ᱨᱮᱭᱟᱜ ᱫᱚ ᱠᱷᱩᱵ ᱮᱠᱴᱟ ᱩᱱᱟᱹᱜ ᱪᱟᱲ ᱢᱟ ᱫᱟᱢ ᱫᱚ ᱵᱟᱝ ᱠᱚᱢ ᱞᱟᱹᱜᱤᱫ ᱫᱚᱜ-ᱟ ᱾
ᱦᱩᱸ ᱦᱩᱸ ᱟᱫᱚ ᱟᱨ ᱮᱴᱟᱜ ᱦᱚᱲ ᱵᱟᱝᱠᱚ ᱨᱚᱦᱚᱭ ᱞᱟᱹᱜᱤᱫᱚᱜᱼᱟ ᱦᱩᱸ ᱛᱟᱦᱚᱞᱮ ᱫᱚ ᱦᱚᱲ ᱡᱟᱦᱟᱸ ᱵᱤᱥᱤ ᱠᱚ ᱨᱚᱦᱚᱭᱟ ᱦᱮᱸ ᱦᱮᱸ ᱟᱞᱮ ᱚᱱᱟ ᱚᱱᱟ ᱜᱮ ᱵᱤᱥᱤ ᱞᱮ ᱨᱚᱦᱚᱭᱟ ᱠᱟᱹᱴᱤᱡ ᱠᱟᱹᱴᱤᱡ ᱤᱭᱟᱹ ᱠᱚᱢ ᱱᱟ ᱠᱟᱹᱴᱤᱡ ᱠᱷᱚᱛᱤ ᱠᱟᱹᱴᱤᱡ ᱠᱚᱢᱚᱜᱼᱟ ᱾
ᱟᱪᱪᱷᱟ ᱟᱪᱪᱷᱟ ᱦᱳᱭ᱾
ᱦᱩᱸ ᱟᱨ ᱥᱟᱵ ᱠᱟᱵᱤᱱ ᱦᱮᱸ ᱟᱵᱤᱱ ᱫᱚ ᱦᱚᱭᱛᱚ ᱟᱹᱞᱤᱧ ᱵᱮᱸᱜᱟᱲ ᱞᱤᱧ ᱨᱚᱦᱚᱭ ᱠᱮᱫᱟ ᱦᱮᱸ ᱟᱫᱚ ᱚᱸᱠᱚᱭ ᱚᱸᱠᱚᱭ ᱦᱚᱸ ᱵᱟᱠᱚ ᱨᱚᱦᱚᱭ ᱟᱠᱟᱫᱟ ᱦᱮᱸ ᱟᱨ ᱚᱱᱟ ᱡᱟᱭᱜᱟ ᱨᱮᱫᱚ ᱦᱮᱸ ᱛᱟᱦᱚᱞᱮ ᱮᱸᱻ ᱡᱟᱦᱟᱸᱭ ᱜᱤ ᱦᱤᱡᱩᱜ ᱠᱟᱱᱟᱭ ᱩᱱᱤ ᱵᱟᱨᱭᱟ ᱠᱟᱛᱮ ᱡᱩᱫᱤ ᱜᱚᱫᱽ ᱤᱫᱤᱭᱟᱭ ᱦᱮᱸ ᱛᱟᱦᱚᱞᱮ ᱦᱮᱸ ᱚᱱᱟ ᱢᱮᱱᱦᱚᱸ ᱦᱮᱸ ᱟᱵᱤᱱ ᱵᱟᱵᱤᱱ ᱧᱟᱢᱮᱭᱟ ᱛᱷᱚ ᱪᱟᱞᱟᱜ ᱪᱟᱞᱟᱜ ᱛᱮ ᱵᱟᱨᱭᱟᱭ ᱜᱚᱫ ᱠᱮᱫᱟ ᱪᱟᱞᱟᱣ ᱱᱟᱭ ᱚᱱᱠᱟ ᱜᱮ ᱦᱮᱸ ᱚᱱᱠᱟ ᱠᱷᱟᱹᱛᱤᱨ ᱜᱮ ᱡᱮ ᱡᱟᱦᱟᱸᱭ ᱡᱟᱦᱟᱸ ᱴᱷᱟᱜ ᱨᱚᱦᱚᱭᱚᱜ-ᱟ ᱢᱟᱱᱮ ᱡᱷᱚᱛᱚ ᱡᱷᱚᱛᱚ ᱦᱚᱲ ᱚᱱᱟ ᱜᱮᱞᱮ ᱚᱱᱟ ᱮᱠᱤ ᱡᱤᱱᱤᱥ ᱞᱮ ᱨᱚᱦᱚᱭᱟ᱾
ᱟᱪᱪᱷᱟ ᱟᱪᱪᱷᱟ ᱦᱮᱸ ᱤᱱᱠᱟᱹ ᱜᱚᱝᱠᱮ ᱱᱤᱝ ᱱᱚᱛᱮ ᱞᱤᱧ ᱧᱮᱞ ᱵᱟᱲᱟ ᱠᱟᱜ-ᱟ ᱤᱱᱠᱟᱹ ᱢᱟᱡᱮ ᱢᱟᱡᱷᱮ ᱢᱟᱡᱷᱮ ᱥᱮᱨᱢᱟ
ᱦᱮᱸ
ᱦᱩᱸ ᱡᱚᱸᱰᱨᱟ ᱠᱚ ᱢᱟ ᱨᱚᱦᱚᱭ ᱵᱟᱲᱟ ᱮᱨ ᱵᱟᱲᱟ ᱦᱩᱭ ᱠᱟᱱ ᱜᱮ ᱠᱤᱱ ᱢᱟ ᱠᱟᱹ ᱢᱤᱫ ᱵᱟᱨ ᱦᱚᱲ ᱠᱚ ᱮᱨ ᱞᱮᱠᱷᱟᱱ ᱧᱮᱞ ᱠᱟᱜᱼᱟ ᱞᱤᱧ ᱪᱮᱬᱮ ᱡᱚᱢ ᱛᱮᱜᱮ ᱠᱚ ᱪᱟᱵᱟᱭ ᱢᱟ ᱾ ᱪᱮᱲᱮ ᱪᱩᱯᱲᱤ ᱮᱭ ᱜᱩᱰᱩ ᱛᱤᱢᱟ ᱟᱭᱢᱟ ᱦᱚᱲ ᱠᱚ ᱨᱚᱦᱚᱭ ᱞᱮᱠᱷᱟᱱ ᱥᱟᱱᱟᱢ ᱦᱚᱲᱟᱜ ᱜᱮᱠᱚ ᱡᱚᱢᱟ
ᱦᱮᱸ
ᱠᱷᱳᱛᱤ ᱵᱟᱝ ᱦᱩᱭᱩᱜ-ᱟ ᱟᱨ ᱮᱠ ᱦᱳᱭ ᱚᱱᱟ ᱦᱚᱸ ᱚᱱᱠᱟ ᱜᱮ
ᱦᱩᱸ
ᱚᱱᱟᱞᱤᱧ ᱧᱮᱞ ᱠᱟᱜᱼᱟ ᱟᱹᱞᱤᱧ ᱜᱮᱞᱤᱧ ᱚᱱᱟ ᱠᱟᱴᱷᱟᱹᱨ ᱥᱮᱨᱢᱟ ᱞᱤᱧ ᱤᱸ ᱤᱸ ᱛᱟ ᱡᱚᱱᱰᱨᱟ ᱞᱤᱧ ᱨᱚᱦᱚᱭ ᱞᱟᱜᱼᱟ ᱢᱮᱱᱠᱷᱟᱱ ᱪᱮᱬᱮ ᱠᱚ ᱟᱨ ᱠᱚ ᱡᱚᱢ ᱛᱮᱜᱮ ᱠᱚ ᱪᱟᱵᱟ ᱠᱮᱫ ᱛᱟᱹᱞᱤᱧᱟ᱾
ᱦᱮᱸ ᱚᱱᱠᱟ ᱜᱮ ᱩᱱᱠᱩ ᱱᱩᱠ ᱩᱱᱠᱩ ᱴᱤᱭᱟᱹ ᱯᱟᱹᱠᱷᱤ ᱪᱮᱬᱮ ᱫᱚᱢᱮ ᱠᱚ ᱡᱚᱢᱟ ᱾
ᱦᱳᱭ ᱦᱳᱭ
ᱦᱮᱸ
ᱟᱨ ᱵᱟᱵᱤᱱ ᱛᱟᱦᱮᱱ ᱠᱷᱟᱱ ᱢᱟ ᱡᱚᱛᱚ ᱠᱚ ᱪᱟᱵᱟ ᱜᱚᱜ ᱠᱟ ᱜᱚᱝᱠᱮ ᱟᱫᱚ ᱢᱤᱫ ᱜᱮᱥᱮ ᱟᱭᱨᱚ ᱮᱴᱟᱜ ᱦᱚᱲᱟᱜ ᱛᱟᱦᱮᱱ ᱠᱷᱟᱱ ᱢᱟ ᱡᱚᱛᱚ ᱦᱚᱲᱟᱜ ᱜᱮ ᱠᱟᱴᱤᱜ ᱠᱟᱹᱴᱤᱜ ᱠᱚ ᱡᱚᱢᱟ
ᱦᱳᱭ ᱦᱟᱱᱛᱮ ᱫᱚᱠᱚ ᱦᱟᱹᱴᱤᱧ ᱠᱚᱣᱟ ᱠᱚ ᱦᱩᱸ ᱛᱟᱦᱚᱞᱮ ᱟᱫᱚ ᱢᱤᱫ ᱦᱚᱲᱟᱜ ᱫᱚ ᱟᱸᱫᱚ ᱚᱱᱛᱮ ᱡᱷᱚᱛᱚ ᱫᱚ ᱚᱸᱰᱮ ᱠᱚ ᱟᱵᱚᱜᱼᱟ
ᱦᱳᱭ
ᱦᱩᱸ ᱛᱟᱦᱚᱞᱮ ᱱᱚᱸᱰᱮ ᱡᱟᱦᱟᱸ ᱨᱮ ᱠᱚ ᱟᱵᱚᱜᱼᱟ ᱱᱚᱸᱰᱮ ᱫᱚ ᱪᱮᱫ ᱵᱟᱠᱚ ᱫᱚᱦᱚ ᱴᱚᱠᱟᱜᱼᱟ ᱮᱸ ᱦᱩᱸ ᱡᱚᱛᱚ ᱠᱚ ᱡᱚᱢ ᱡᱚᱢ ᱢᱟᱜᱼᱟ
ᱦᱳᱭ
ᱦᱩᱸ